ᱦᱮᱞᱳ ᱾
ᱦᱮᱸ ᱢᱮᱱ ᱟᱹᱧ ᱨᱚᱲ ᱠᱚ ᱟᱸᱡᱚᱢᱚᱜ ᱠᱟᱱ ᱜᱮᱭᱟ ᱛᱚ ᱴᱷᱤᱠ ᱴᱷᱟᱠ?
ᱮᱸ ᱦᱮᱸ ᱦᱮᱸ ᱱᱟᱯᱟᱭ ᱜᱮ ᱨᱚᱲ ᱫᱚ ᱟᱸᱡᱚᱢᱚᱜ ᱠᱟᱱᱟ ᱾ ᱦᱮᱸ ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱦᱮᱸ ᱾
ᱞᱟᱹᱭ ᱢᱮ ᱢᱟ ᱛᱟᱦᱚᱞᱮ ᱚᱠᱟ ᱤᱫᱤ ᱠᱟᱛᱮ ᱜᱟᱞᱢᱟᱨᱟᱣ ᱞᱮᱠᱷᱟᱱ ᱱᱟᱯᱟᱭᱚᱜᱼᱟ?
ᱛᱮᱦᱮᱧ ᱫᱚ ᱱᱟᱜ ᱠᱷᱟᱱ ᱟᱯᱮᱥᱮᱱ ᱱᱟᱜ ᱠᱷᱟᱱ ᱤᱸᱼᱼ ᱥᱚᱨᱦᱟᱭ, ᱥᱟᱠᱨᱟᱛ, ᱵᱟᱦᱟ ᱠᱚ ᱦᱳᱭᱳᱜ ᱜᱮᱭᱟ ᱦᱳᱭᱼᱼ ᱡᱟᱹᱱᱤᱡ ᱠᱷᱟᱱ ᱫᱚ, ᱫᱤᱭᱮ ᱛᱟᱣᱼᱼ ᱦᱮᱸ ᱛᱟᱦᱚᱞᱮ ᱵᱟᱦᱟ ᱱᱤᱭᱮ ᱜᱮ ᱛᱮᱦᱮᱧ ᱫᱚ ᱨᱚᱯᱚᱲ ᱞᱮᱱᱠᱷᱟᱱ ᱱᱟᱯᱟᱭ ᱠᱚᱜᱼᱟ ᱾
ᱟᱪᱪᱷᱟ ᱟᱪᱪᱷᱟ ᱛᱮ ᱱᱟᱯᱟᱭ ᱠᱟᱛᱷᱟ ᱜᱮ, ᱛᱚ ᱟᱢᱼᱼ ᱟᱢ ᱞᱟᱦᱟ ᱞᱟᱹᱭ ᱞᱮᱢ ᱟᱯᱮ ᱥᱮᱱᱟᱜ ᱵᱟᱦᱟ ᱠᱚ ᱤᱫᱤ ᱠᱟᱛᱮᱫ, ᱚᱱᱟ ᱯᱚᱨᱼᱼ ᱤᱧᱤᱧ ᱢᱮᱱᱟ ᱦᱟᱸᱜ ᱾
ᱦᱮᱸ ᱟᱪᱪᱷᱟ ᱦᱮᱸ ᱦᱮᱸ ᱚᱱᱟ ᱦᱚᱸ ᱱᱟᱯᱟᱭᱚᱜ ᱜᱮᱭᱟ ᱾ ᱟᱞᱮ ᱥᱮᱫ ᱫᱚ ᱵᱟᱦᱟ ᱦᱚᱸᱞᱮ ᱢᱟᱱᱮ ᱜᱮᱭᱟ ᱱᱟᱜ ᱠᱷᱟᱱ, ᱵᱟᱦᱟ ᱫᱚ ᱱᱟᱜᱼᱼ ᱟᱞᱮᱥᱮᱫ ᱫᱚ ᱯᱮ ᱫᱤᱱ ᱠᱚ ᱢᱟᱱᱟ ᱜᱮᱭᱟ ᱾ ᱦᱮᱸ ᱦᱮᱸ ᱩᱢ ᱢᱟᱦᱟ, ᱥᱟᱹᱨᱫᱤ ᱢᱟᱦᱟ, ᱟᱨ ᱡᱟᱞᱮ ᱢᱟᱦᱟ, ᱦᱳᱭ ᱾ ᱫᱤᱭᱮ ᱮᱱᱟ ᱠᱷᱟᱱ ᱥᱮ ᱩᱢ ᱢᱟᱦᱟ ᱫᱚ ᱦᱩᱭᱩᱜ ᱠᱟᱱᱟ ᱥᱮᱛᱟᱜ ᱠᱷᱚᱱᱟᱜ ᱞᱩᱜᱽᱲᱤ ᱫᱚᱛᱚ ᱠᱚᱞᱮᱼᱼ ᱦᱮ ᱥᱟᱯᱷᱟ ᱯᱷᱟᱨᱪᱟ ᱵᱟᱲᱟ ᱤᱭᱟ ᱠᱟᱛᱟᱮᱫ ᱱᱟᱜ ᱠᱷᱟᱱᱼᱼ ᱦᱚᱸ ᱚᱱᱟᱠᱚ ᱦᱩᱭ ᱞᱮᱱ ᱠᱷᱟᱱ ᱫᱤᱭᱮ ᱜᱮᱼᱼ ᱜᱩᱨᱤᱡ ᱵᱟᱲᱟ ᱦᱩᱭᱩᱜᱼᱟ ᱥᱮᱛᱟᱜ ᱠᱷᱚᱱᱟᱜ ᱜᱮ, ᱫᱤᱭᱮ ᱱᱟᱜ ᱠᱷᱟᱱᱼᱼ ᱛᱟᱨᱟᱥᱤᱧ ᱥᱮ ᱟᱹᱭᱩᱵ ᱥᱮᱫ ᱫᱚ ᱱᱟᱜ ᱠᱷᱟᱱ ᱱᱟᱭᱠᱮ ᱚᱲᱟᱜ ᱪᱟᱞᱟᱣ ᱠᱟᱛᱮᱫ ᱱᱟᱜ ᱠᱷᱟᱱᱼᱼ ᱚᱸᱰᱮ ᱨᱩᱢ ᱰᱟᱠᱟ ᱠᱚ ᱦᱩᱭᱩᱜᱼᱟ, ᱫᱤᱭᱮ ᱚᱱᱟᱼᱼ ᱠᱚ ᱦᱩᱭ ᱞᱮᱱ ᱠᱷᱟᱱ ᱚᱱᱟ ᱠᱟᱹᱢᱤ ᱠᱚ, ᱛᱟᱯᱚᱨᱮ ᱱᱟᱜ ᱠᱷᱟᱱ ᱮᱱᱮᱡ ᱥᱮᱨᱮᱧᱼᱼ ᱵᱟᱲᱟ ᱠᱟᱛᱮᱜ ᱜᱮ ᱚᱲᱟᱜ ᱥᱮᱫ ᱞᱮ ᱨᱩᱣᱟᱹᱲᱟ ᱩᱱ ᱦᱤᱞᱚᱜ ᱫᱚ ᱚᱱᱠᱟ ᱠᱟᱛᱮᱜ ᱜᱤ ᱪᱟᱵᱟᱭᱮᱱ ᱛᱟᱞᱮᱭᱟ ᱾ ᱦᱮᱸ ᱜᱮ ᱥᱟᱭᱟ ᱦᱳᱭ ᱦᱳᱭ ᱾
ᱚᱸᱰᱮ ᱚᱸᱰᱮᱧ ᱢᱤᱫᱴᱟᱝ ᱠᱟᱛᱷᱟᱧ ᱞᱟᱹᱭ ᱞᱮᱜᱤᱧ ᱟᱫᱚ ᱡᱟᱦᱟᱸ ᱚᱱᱮ ᱡᱮᱫᱤᱱ ᱩᱢ ᱢᱟᱦᱟ ᱛᱟᱯᱮᱼᱼ ᱦᱮᱸᱥᱮ ᱟᱫᱚ ᱚᱱᱟ ᱫᱤᱱ ᱫᱚᱼᱼ ᱢᱟᱱᱮ ᱡᱷᱚᱛᱚ ᱦᱚᱲᱜᱮ ᱚᱱᱠᱟ ᱩᱯᱟᱹᱥ ᱠᱚ ᱞᱟᱜᱟᱣ ᱟᱯᱮ ᱜᱮᱭᱟ ᱟᱨᱠᱤ ᱾ ᱡᱟᱦᱟᱸ ᱵᱟᱨ ᱠᱟᱛᱮᱜ ᱛᱟᱦᱮᱸ ᱟᱨᱠᱤ ᱾
ᱦᱮᱸ ᱵᱟᱝᱟ ᱚᱱᱠᱟ ᱫᱚ ᱩᱯᱟᱹᱥ ᱠᱟᱛᱮᱫ ᱫᱚ ᱵᱟᱝᱞᱮ ᱛᱟᱸᱦᱮᱱ ᱜᱮᱭᱟ ᱢᱮᱱ ᱠᱷᱟᱱᱼᱼ
ᱪᱮᱫᱠᱟ ᱞᱮᱠᱟᱧ ᱢᱮᱱᱫᱟ, ᱡᱮ ᱛᱤᱦᱤᱧ ᱫᱚ ᱟ ᱡᱚᱠᱷᱚᱱ ᱱᱟᱭᱠᱮ ᱚᱲᱟᱜ ᱯᱮ ᱪᱟᱞᱟᱜ ᱠᱟᱱᱟᱼᱼ
ᱦᱳᱭ ᱾
ᱟᱫᱚ ᱚᱱᱟ ᱚᱠᱛᱚ ᱨᱮᱢᱟ ᱩᱯᱟᱹᱥ ᱠᱟᱛᱮᱫ ᱯᱮ ᱪᱟᱞᱟᱜ ᱜᱮᱭᱟ ᱥᱮ ᱡᱚᱢ ᱠᱟᱛᱮᱫ ᱟᱨᱠᱤ ᱾
ᱵᱟᱝ ᱢᱟᱱᱮ ᱡᱟᱦᱟᱸᱭ ᱠᱚ ᱢᱟᱱᱮ ᱞᱟᱹᱠᱛᱤᱭᱟᱱ ᱦᱚᱲ ᱩᱱᱠᱩ ᱜᱮᱠᱚᱼᱼ ᱩᱯᱟᱹᱥᱟ ᱱᱟᱜ ᱠᱷᱟᱱ ᱟᱸᱼᱼ ᱛᱟᱨ ᱵᱟᱠᱤ ᱠᱚᱫᱚ ᱠᱷᱟᱱ ᱪᱟᱞᱟᱜ ᱨᱮᱦᱚᱸ ᱠᱚ ᱩᱱᱟᱹᱜ ᱫᱚ ᱩᱱᱠᱩ ᱫᱚ ᱵᱟᱝ ᱾ ᱩᱯᱟᱹᱥᱟ ᱾ ᱦᱳᱭ ᱦᱳᱭ, ᱦᱮᱸ ᱛᱟᱯᱚᱨᱮ ᱚᱱᱟ ᱫᱚ, ᱦᱳᱭ ᱦᱳᱭ ᱚᱱᱟ ᱚᱝᱠᱟ ᱾ ᱦᱚ ᱛᱮᱦᱮᱧ ᱱᱟᱜ ᱠᱷᱟᱱ ᱪᱟᱵᱟᱭᱮᱱ ᱛᱟᱞᱮᱭᱟ, ᱟᱨ ᱥᱟᱹᱨᱫᱤ ᱢᱟᱦᱟ ᱫᱚ ᱱᱟᱜ ᱠᱷᱟᱱ ᱥᱮᱛᱟᱜ ᱠᱷᱚᱱᱟᱜ ᱱᱟᱜ ᱠᱷᱟᱱ ᱵᱟᱦᱟ ᱵᱚᱞᱮ ᱱᱟᱜ ᱠᱷᱟᱱ, ᱟᱹᱰᱤ ᱦᱚᱲᱜᱮ ᱵᱟᱦᱟ ᱵᱚᱞᱮ ᱱᱟᱜ ᱠᱷᱟᱱ ᱾ ᱢᱟᱢᱟ ᱵᱷᱟᱜᱽᱱᱤ ᱤ ᱫᱟᱹᱭ ᱦᱟᱛᱚᱢ ᱛᱟᱠᱚ ᱠᱚ ᱱᱮᱶᱛᱟ ᱟᱹᱜᱩ ᱠᱚᱣᱟ, ᱥᱮᱭ ᱠᱷᱮᱛᱨᱮ ᱨᱮ ᱥᱮᱫᱼᱼ ᱥᱮᱛᱟᱜ ᱠᱷᱚᱱᱟᱜ ᱥᱟᱹᱨᱫᱤ ᱢᱟᱦᱟ ᱦᱤᱞᱳᱜ ᱫᱚ ᱥᱮᱛᱟᱜ ᱠᱷᱚᱱᱟᱜ ᱜᱮᱡᱼᱼ ᱜᱩᱨᱤᱡ ᱵᱟᱲᱟ ᱠᱟᱛᱮᱫ ᱱᱟᱜ ᱠᱷᱟᱱ ᱛᱩᱯᱩ ᱥᱟᱯᱷᱟ ᱠᱟᱛᱮᱫ ᱱᱟᱜ ᱠᱷᱟᱱ ᱵᱚᱸᱜᱟ ᱛᱷᱟᱱ ᱪᱟᱞᱟᱜ ᱦᱩᱭᱩᱜᱼᱟ ᱾ ᱡᱟᱦᱮᱨ ᱚᱸᱰᱮ ᱯᱩᱡᱟᱹ ᱦᱳᱭ ᱚᱸᱰᱮ ᱯᱩᱡᱟᱹ ᱯᱟᱥᱟ ᱦᱩᱭ ᱵᱟᱲᱟ ᱠᱟᱛᱮ ᱛᱮᱜ ᱜᱮ ᱱᱟᱜ ᱠᱷᱟᱱ ᱚᱲᱟᱜ ᱫᱚ ᱨᱩᱣᱟᱹᱲ ᱦᱩᱭᱩᱜᱼᱟ ᱨᱩᱣᱟᱹᱲ ᱠᱟᱛᱮᱜ ᱱᱟᱜ ᱠᱷᱟᱱᱼᱼ ᱦᱮᱸ ᱨᱩᱣᱟᱹᱲ ᱠᱟᱛᱮ ᱫᱟᱠᱟ ᱠᱚᱼᱼ ᱠᱚ ᱤᱥᱤᱱ ᱵᱟᱲᱟ ᱠᱟᱛᱮᱜ ᱱᱟᱜ ᱠᱷᱟᱱ ᱡᱟᱸᱦᱟᱭ ᱠᱚ ᱵᱚᱱ ᱱᱮᱣᱛᱟ ᱟᱹᱜᱩ ᱠᱟᱜᱼᱟ ᱡᱤᱞ ᱫᱟᱠᱟ ᱡᱚᱢ ᱩᱱᱠᱩ ᱦᱳᱭ ᱦᱳᱭ ᱩᱱᱠᱩ ᱠᱚ ᱱᱟᱣᱟ ᱞᱩᱜᱽᱨᱤ ᱮᱢ ᱵᱟᱲᱟ ᱠᱟᱛᱮᱫ ᱵᱟᱸᱫᱮ ᱵᱟᱲᱟ ᱠᱟᱛᱮᱜ ᱟᱵᱟᱨ ᱱᱟᱜ ᱠᱷᱟᱱ ᱡᱟᱦᱮᱨ ᱪᱟᱞᱟᱜ ᱦᱩᱭᱩᱜᱼᱟ ᱱᱟᱭᱠᱮ ᱤᱫᱤ ᱦᱚᱴᱚ ᱚᱱᱟ ᱠᱚ ᱪᱟᱞᱟᱣ ᱪᱟᱞᱟᱣ ᱚᱠᱛᱚ ᱨᱮᱜᱮᱼᱼ ᱱᱟᱜ ᱠᱷᱟᱱ ᱟᱞᱮ ᱥᱮᱫ ᱫᱚᱼᱼ ᱚᱱᱟ ᱪᱷᱟᱴᱠᱟ ᱨᱮᱱᱟᱜ ᱠᱷᱟᱱ ᱮᱸ ᱡᱟᱸᱦᱟᱭ ᱵᱚᱸᱜᱟ ᱠᱚ ᱱᱟᱜ ᱠᱷᱟᱱ
ᱠᱚ ᱨᱩᱣᱟᱹᱲᱟ ᱟᱨᱠᱤᱼᱼ
ᱦᱳᱭ ᱨᱩᱣᱟᱹᱲ ᱠᱟᱱᱟ ᱠᱚ ᱡᱟᱦᱟᱸᱭ ᱱᱟᱭᱠᱮ ᱚᱲᱟᱜᱼᱼ ᱪᱟᱞᱟᱜᱼᱟ ᱚᱸᱰᱮ ᱠᱚ ᱥᱩᱢᱟᱹᱱ ᱠᱚᱣᱟ ᱱᱟᱜ ᱠᱷᱟᱱ ᱩᱱᱠᱩ ᱠᱚ ᱱᱟᱜ ᱠᱷᱟᱱ ᱚᱱᱟ ᱪᱷᱟᱴᱠᱟ ᱪᱟᱴᱠᱟ ᱠᱚ᱾ ᱫᱟᱜ ᱫᱚᱦᱚ ᱠᱟᱛᱮ ᱱᱟ ᱠᱷᱟᱱ ᱩᱱᱠᱩ ᱡᱟᱸᱜᱟ ᱠᱚ ᱟᱹᱨᱩᱵ ᱤᱫᱤ ᱠᱚᱣᱟ ᱦᱳᱭ ᱦᱳᱭ ᱦᱳᱭ ᱟᱹᱨᱩᱵ ᱤᱫᱤ ᱠᱟᱛᱮᱫ ᱱᱟᱜ ᱠᱷᱟᱱᱼᱼ ᱦᱟᱸᱰᱮ ᱱᱟᱭᱠᱮ ᱚᱲᱟᱜ ᱚᱱᱠᱟ ᱠᱟᱛᱮ ᱥᱮᱴᱮᱨᱚᱜᱼᱟ ᱫᱤᱭᱮ ᱚᱸᱰᱮ ᱥᱩᱢᱩᱱ ᱵᱟᱲᱟ ᱠᱟᱛᱮ ᱮᱱᱮᱡ ᱵᱟᱲᱟ ᱠᱟᱛᱮ ᱱᱟᱠᱷᱟᱱᱼᱼ ᱠᱟ ᱠᱟᱛᱮᱫ ᱜᱮ ᱩᱱ ᱦᱤᱞᱳᱜ ᱥᱟᱹᱨᱫᱤ ᱢᱟᱦᱟ ᱫᱚ ᱠᱟᱴᱟᱜᱼᱟ ᱫᱤᱭᱮ ᱱᱟᱜ ᱠᱷᱟᱱ ᱡᱟᱞᱮ ᱢᱟᱦᱟ᱾ ᱟᱨ ᱡᱟᱞᱮ ᱢᱟᱦᱟ ᱫᱚ ᱥᱮᱛᱟᱜ ᱠᱷᱚᱱᱟᱜ ᱜᱮᱼᱼ ᱦᱚᱲ ᱨᱟᱹᱥᱠᱟᱹ ᱨᱟᱹᱥᱠᱟᱹ ᱵᱟᱲᱟ ᱨᱟᱹᱥᱠᱟᱹ ᱵᱟᱲᱟ ᱠᱟᱛᱮᱫ ᱱᱟᱜ ᱠᱷᱟᱱ ᱡᱟᱦᱟᱸᱭ ᱜᱟᱱᱚᱜ ᱟᱱ ᱥᱚᱢᱼᱼ ᱯᱚᱨᱠᱚ ᱞᱟᱸᱫᱟ ᱜᱟᱱᱚᱜᱼᱟ ᱥᱚᱢᱯᱚᱨ ᱠᱚ ᱫᱟᱫᱩᱼᱼ ᱛᱮᱧᱟᱝ ᱠᱩᱢᱟᱹᱝ ᱥᱮ ᱵᱟᱹᱦᱩ ᱛᱟᱠᱚ ᱩᱱᱠᱩ ᱠᱚ ᱫᱟᱜ ᱫᱩᱞ ᱵᱟᱲᱟ ᱠᱟᱛᱮᱜ ᱜᱮ ᱱᱟᱠᱷᱟᱱ ᱯᱩᱨᱟᱹ ᱛᱟᱨᱥᱤᱼᱼ ᱥᱤᱧ ᱜᱚᱫᱚᱜᱼᱟ ᱥᱮ ᱦᱚᱭ ᱚᱱᱠᱟ ᱵᱟᱡᱟᱣ ᱚᱠᱛᱚᱜᱼᱟ ᱥᱟᱲᱮ ᱛᱤᱱᱴᱟ ᱜᱟᱱ ᱥᱮ ᱛᱚᱠᱷᱚᱱᱼᱼ ᱦᱮᱸ ᱟᱫᱚ ᱚᱱᱠᱟ ᱵᱟᱲᱟ ᱠᱟᱛᱮᱜ ᱜᱮ ᱩᱱ ᱦᱤᱞᱚᱜ ᱦᱚᱸ ᱨᱟᱹᱥᱠᱟᱹ ᱨᱚᱢᱚᱡ ᱛᱟᱞᱟ ᱛᱮᱜᱮ ᱯᱟᱨᱚᱢᱚᱜᱼᱟ᱾ ᱚᱱᱠᱟ ᱠᱟᱛᱮ ᱜᱮ ᱱᱟᱜ ᱠᱷᱟᱱ ᱟᱞᱮ ᱫᱚ ᱵᱟᱦᱟᱞᱮ ᱢᱟᱱᱟᱣ ᱤᱫᱤ ᱜᱮᱭᱟ ᱛᱟᱦᱚᱞᱮ ᱦᱳᱭ ᱦᱳᱭ ᱛᱟᱦᱚᱞᱮ ᱟᱯᱮ ᱥᱮᱫ ᱫᱚᱼᱼ
ᱟᱫᱚ ᱡᱟᱭᱦᱳᱠ ᱟᱯᱮ ᱥᱮᱱᱟᱜ ᱵᱟᱦᱟ ᱠᱚ ᱟᱸᱡᱚᱢ ᱠᱤᱫᱟᱹᱧ ᱱᱟᱯᱟᱭ ᱜᱮ ᱟᱨᱠᱤ ᱟᱫᱚ ᱡᱟᱦᱟᱸ ᱚᱱᱮ ᱞᱩᱜᱽᱲᱤᱡ ᱠᱚ ᱮᱢ ᱠᱟᱛᱷᱟ ᱠᱚ ᱟᱨᱠᱤ ᱟᱫᱚ ᱚᱱᱟ ᱫᱚᱼᱼ ᱢᱟᱱᱮ ᱡᱟᱦᱟᱸᱭ ᱱᱟᱣᱟ ᱯᱮᱲᱟ ᱠᱚᱠᱚ ᱦᱤᱡᱩᱜᱼᱟ ᱩᱱᱠᱩ ᱠᱚ ᱜᱮ ᱮᱢ ᱞᱟᱜᱟᱜᱼᱟ ᱥᱮ ᱦᱩᱸ ᱦᱚᱭᱛᱚᱧ ᱢᱮᱱ ᱮᱫᱟ ᱡᱟᱭᱦᱳᱠ ᱢᱚᱱᱮ ᱠᱟᱜ ᱢᱮ ᱯᱮᱲᱟ ᱯᱮ ᱱᱤᱢᱚᱱᱛᱨᱚᱱᱚ ᱠᱟᱫᱮ ᱟᱯᱮ᱾ ᱱᱟᱶᱟᱭ ᱩᱱᱤ ᱫᱚᱯᱮ ᱦᱟᱸᱜ ᱯᱮ ᱮᱢᱟᱫᱮ ᱟᱫᱚ ᱡᱟᱦᱟᱸᱭ ᱢᱟᱨᱮ ᱯᱮᱲᱟ ᱠᱚ ᱟᱨᱠᱤᱼᱼ
ᱱᱟᱜ ᱠᱷᱟᱱ ᱢᱟᱨᱮ ᱵᱟᱝᱟ ᱢᱟᱱᱮ ᱡᱟᱦᱟᱸᱭ ᱠᱚ ᱱᱮᱶᱛᱟ ᱟᱹᱜᱩ ᱠᱟᱜ ᱠᱚᱣᱟᱞᱮ᱾ ᱚ ᱦᱳᱭᱱᱟ ᱡᱟᱦᱟᱸᱭ ᱜᱮᱼᱼ ᱱᱟᱣᱟ ᱛᱟᱢ ᱢᱟᱨᱮ ᱛᱟᱢ ᱡᱟᱦᱟᱸᱭ ᱜᱮ ᱱᱮᱣᱛᱟ ᱟᱹᱜᱩ ᱠᱟᱜ ᱠᱚᱣᱟ ᱞᱮ ᱩᱱᱠᱩ ᱜᱮ ᱮᱢ ᱦᱩᱭᱩᱜᱼᱟ᱾
ᱚ ᱟᱪᱪᱷᱟ ᱟᱪᱪᱷᱟ ᱟᱪᱪᱷᱟ ᱢᱟᱱᱮ ᱡᱮ ᱚᱱᱠᱟ ᱫᱚ ᱥᱮᱨᱢᱟ ᱢᱟᱱᱮ᱾ ᱯᱚᱛᱤ ᱥᱮᱨᱢᱟ ᱚᱱᱠᱟ ᱞᱟᱜᱟᱜᱼᱟ ᱟᱨ ᱞᱟᱜᱟᱜᱼᱟ ᱟᱨᱠᱤ
ᱦᱮᱸ ᱦᱮᱸ ᱡᱚᱛᱚ ᱥᱮᱨᱢᱟ ᱦᱮᱸ ᱯᱮᱲᱟ ᱡᱩᱫᱤ ᱱᱮᱶᱛᱟ ᱟᱹᱜᱩᱼᱼ ᱠᱚᱢ ᱛᱟᱦᱚᱞᱮ ᱩᱱᱠᱩ ᱮᱢᱟ ᱠᱚ ᱜᱮ ᱦᱩᱭᱩᱜ ᱛᱟᱢᱟ ᱦᱮᱸ ᱦᱮᱸ
ᱛᱮᱜᱮ ᱱᱚᱣᱟ ᱦᱚᱸ ᱟᱞᱮ ᱥᱮᱫ ᱦᱚᱸ ᱚᱱᱠᱟ ᱜᱮ ᱦᱩᱭ ᱫᱚ ᱦᱩᱭᱩᱜᱼᱟ᱾ ᱵᱟᱦᱟ ᱫᱚ ᱟᱨᱠᱤ ᱡᱮᱨᱚᱠᱚᱢᱼᱼ ᱞᱟᱹᱭ ᱠᱮᱫᱟᱢ ᱟᱞᱮ ᱦᱚᱸ ᱩᱢ ᱦᱤᱞᱳᱜ ᱫᱚ ᱚᱱᱠᱟ ᱞᱮᱠᱟ ᱟᱨᱠᱤ ᱚᱱᱮ ᱵᱚᱸᱜᱟ ᱠᱚ ᱟᱹᱜᱩ ᱠᱚ ᱪᱟᱞᱟᱜ ᱟᱠᱚ ᱛᱟᱦᱚᱞᱮ ᱥᱮᱛᱟᱜ ᱨᱮᱫᱚ ᱩᱱᱼᱼ ᱩᱱᱠᱩ ᱢᱟᱱᱮ ᱟᱞᱮ ᱫᱚ ᱥᱮᱫᱤᱱ ᱦᱚᱸ ᱚᱱᱠᱟ ᱜᱮ ᱟᱞᱮ ᱫᱚᱞᱮᱼᱼ ᱚᱱᱠᱟ ᱜᱮ ᱦᱩᱭᱩᱜᱼᱟ ᱥᱮᱢ ᱟᱨᱼᱼ ᱦᱮᱸ ᱟᱨ ᱡᱮᱫᱤᱱ ᱚᱱᱟ ᱡᱟᱦᱟᱸ ᱟᱨᱠᱤ ᱩᱢ ᱛᱟᱞᱮ ᱧᱤᱫᱟᱹ ᱵᱮᱲᱟᱼᱼ ᱩᱱ ᱦᱤᱞᱳᱜ ᱫᱚ ᱠᱤᱱᱛᱩ ᱚᱱᱟ ᱫᱚ ᱩᱯᱟᱹᱥ ᱚᱠᱛᱚ ᱨᱮᱜᱮ ᱟᱞᱮ ᱫᱚᱞᱮ ᱤᱭᱟᱹᱭᱟ ᱟᱨᱠᱤ ᱦᱮᱸ ᱩᱯᱟᱥ ᱚᱠᱛᱚ ᱟᱨᱠᱤ ᱡᱟᱜᱮ ᱦᱳᱭ ᱛᱚ ᱩᱱᱠᱩ ᱵᱚᱸᱜᱟ ᱟᱹᱜᱩ ᱯᱚᱨᱮ ᱠᱚ ᱟᱹᱜᱩ ᱠᱮᱫ ᱠᱚᱣᱟ ᱠᱚ ᱵᱚᱸᱜᱟ ᱫᱤᱭᱮ ᱚᱱᱮ ᱠᱚ ᱡᱚᱢ ᱧᱩᱭᱱᱟᱠᱚ ᱟᱫᱚ ᱚᱱᱟ ᱱᱟᱭᱠᱮ ᱚᱲᱟᱜ ᱪᱟᱞᱟᱜ ᱚᱠᱛᱚ ᱫᱚ ᱠᱤᱱᱛᱩ ᱟᱫᱚ ᱡᱚᱢ ᱵᱟᱝ ᱜᱟᱱᱚᱜᱼᱟ᱾
ᱚ ᱟᱪᱪᱷᱟ᱾
ᱦᱮᱸ ᱟᱫᱚ ᱚᱱᱟ ᱞᱟᱦᱟ ᱨᱮᱜᱮ ᱡᱟ ᱡᱚᱢ ᱛᱮᱱᱟᱜ ᱡᱚᱢ ᱠᱟᱫᱟᱢ᱾ ᱟᱫᱚ ᱚᱸᱰᱮ ᱪᱟᱞᱟᱣ ᱞᱮᱱᱠᱷᱟᱱ ᱟᱫᱚ ᱡᱚᱢ ᱵᱟᱭ ᱜᱟᱱᱚᱜᱼᱟ ᱟᱨᱠᱤ ᱟᱫᱚ ᱡᱩᱫᱤ ᱦᱳᱭᱛᱳ ᱚᱱᱠᱟ ᱞᱮᱠᱟ ᱨᱮᱠᱚ ᱵᱩᱡᱽ ᱧᱟᱢᱟ ᱠᱚ ᱵᱚᱸᱜᱟ ᱵᱩᱨᱩ ᱠᱚ ᱛᱟᱦᱚᱞᱮ ᱚᱸᱰᱮ ᱫᱚ ᱟᱫᱚ ᱵᱟᱝ ᱠᱚ ᱛᱟᱦᱮᱸ ᱦᱚᱪᱚᱣᱟᱜᱼᱟ ᱠᱚ ᱾ ᱢᱟᱱᱮ ᱡᱟᱭ ᱦᱳᱠ ᱟᱢ ᱚᱸᱰᱮ ᱠᱷᱚᱱᱟᱜ ᱢᱮᱛᱟᱢᱟ ᱠᱚ ᱛᱩᱫᱩᱜ ᱢᱮ ᱟᱢᱫᱚ ᱱᱚᱝᱠᱟ ᱠᱟᱛᱮᱢ ᱦᱮᱡ ᱠᱟᱱᱟ᱾ ᱟᱫᱚ ᱚᱱᱠᱟ ᱞᱮᱠᱟᱨᱮ ᱟᱞᱮ ᱥᱮᱫ ᱫᱚ ᱚᱱᱟᱫᱚ ᱡᱚᱢ ᱫᱚ ᱢᱟᱱᱟ ᱜᱮᱭᱟ ᱟᱨᱠᱤ᱾
ᱠᱷᱟᱱ ᱢᱟᱱᱟ ᱜᱮᱛᱟ ᱯᱮᱭᱟ ᱟᱯᱮ ᱫᱚ ᱡᱚᱢ ᱠᱟᱛᱮᱫᱚ ᱵᱟᱧ ᱪᱟ ᱜᱟᱱᱚᱜᱼᱟ ᱚ ᱚ ᱟᱪᱪᱷᱟ᱾
ᱟᱫᱚ ᱡᱟᱦᱟᱸ ᱱᱚᱝᱠᱟ ᱟᱯᱮ ᱥᱮᱫ ᱫᱚ ᱚᱱᱮ ᱡᱮ ᱟᱞᱮ ᱥᱮᱫ ᱫᱚ ᱡᱮᱢᱚᱱ ᱚᱱᱮ ᱵᱟ ᱞᱟᱦᱟ ᱠᱚ ᱦᱩᱭ ᱞᱮᱱᱠᱷᱟᱱ ᱟᱫᱚ ᱟᱯᱮ ᱫᱚ ᱪᱮᱫᱠᱟ ᱥᱚᱲᱮ ᱠᱚᱫᱚ ᱪᱮᱫ ᱞᱮᱠᱟ ᱯᱮ ᱥᱚᱲᱮ ᱜᱮᱭᱟ ᱡᱚᱛᱚ ᱢᱤᱫ ᱥᱟᱶ ᱛᱮᱜᱮ ᱥᱮ ᱮᱠᱞᱟ ᱮᱠᱞᱟ ᱜᱮ?
ᱵᱟᱝᱟ ᱱᱟᱜ ᱠᱷᱟᱱ ᱡᱟᱦᱟᱸ ᱠᱚ ᱵᱚᱸᱜᱟ ᱦᱩᱭᱩᱜ ᱜᱮᱭᱟ ᱱᱟᱜ ᱠᱷᱟᱱ ᱚᱱᱟ ᱵᱚᱦᱚᱜ ᱠᱚᱫᱚ ᱱᱟᱜ ᱠᱷᱟᱱ ᱡᱟᱦᱟᱭ ᱠᱚ ᱚᱱᱠᱟ ᱢᱩᱞ ᱢᱩᱞ ᱦᱚᱲ ᱜᱮ ᱠᱚ ᱡᱚᱢᱟ ᱱᱟᱸᱜ ᱠᱷᱟᱱ ᱚᱱᱟ ᱫᱚ ᱡᱚᱛᱚ ᱡᱚᱛᱚ ᱦᱚᱲ ᱵᱟᱝ ᱠᱚ ᱮᱢᱟ ᱠᱚᱣᱟ, ᱟᱨ ᱡᱟᱦᱟ ᱦᱮᱸ ᱦᱮᱸ᱾
ᱟᱫᱚ ᱚᱱᱟ ᱫᱚ ᱡᱟᱭᱜᱟ ᱡᱟᱭᱜᱟ ᱠᱚᱛᱮᱠ ᱠᱚ ᱡᱟᱭᱜᱟ ᱨᱮ ᱧᱮᱞ ᱦᱩᱭ ᱠᱟᱱᱟ ᱮ ᱵᱚᱦᱚᱜ ᱥᱳᱲᱮ ᱛᱮᱫᱚ ᱠᱚᱲᱟ ᱜᱤᱫᱽᱨᱟᱹ ᱠᱚ ᱡᱚᱢᱟ ᱾ ᱠᱚ ᱟᱨ ᱵᱟᱠᱤ ᱥᱳᱲᱮ ᱠᱚᱫᱚ ᱠᱩᱲᱤ ᱜᱤᱫᱽᱨᱟᱹ ᱠᱚ ᱡᱚᱢᱟ ᱠᱚ ᱟᱨ ᱠᱤ ᱠᱩᱲᱤ ᱜᱤᱫᱽᱨᱟᱹ ᱡᱷᱚᱛᱚ ᱦᱚᱲ ᱜᱮ ᱟᱨ ᱠᱤ ᱚᱱᱟ ᱫᱚ ᱜᱟᱱᱚᱜᱼᱟ ᱯᱮᱲᱟ ᱠᱚ ᱦᱚᱸ᱾
ᱦᱮᱸ ᱦᱮᱸ ᱟᱞᱮ ᱥᱮᱫ ᱦᱚᱸ ᱚᱱᱠᱟ ᱜᱮ ᱴᱷᱤᱠ ᱜᱮ ᱞᱟᱹᱭ ᱠᱟᱫᱟ ᱵᱤᱱ᱾
ᱦᱮᱸ ᱦᱮᱸ ᱟᱫᱚ ᱟᱞᱮ ᱥᱮᱫ ᱫᱚ ᱟᱫᱚ ᱟᱯᱮ ᱥᱮᱫ ᱫᱚ ᱚᱱᱟ ᱢᱮᱥᱟ ᱛᱮᱜᱮ ᱵᱟᱝ?
ᱦᱮᱸ ᱢᱟᱱᱮ ᱢᱮᱥᱟ ᱫᱚ ᱡᱷᱚᱛᱚ ᱫᱚ ᱵᱟᱝ ᱡᱮ ᱢᱚᱱ ᱞᱟᱹᱭ ᱠᱮᱫᱟ ᱵᱤᱱ ᱡᱮᱢᱚᱱ ᱞᱟᱹᱭ ᱠᱮᱫᱟᱢ ᱡᱮ ᱤᱭᱟᱹ ᱵᱚᱦᱚᱜ ᱛᱮᱫ ᱫᱚ ᱱᱟᱸᱜ ᱠᱷᱟᱱ ᱮᱠᱮᱱ ᱠᱚᱲᱟ ᱜᱤᱫᱽᱨᱟᱹ ᱠᱚ ᱡᱚᱢᱟ ᱟᱨ ᱚᱱᱟ ᱵᱟᱹᱜᱤ ᱠᱚᱫᱚ ᱡᱷᱚᱛᱚ ᱜᱮ ᱱᱟᱸᱜ ᱠᱷᱟᱱ ᱢᱮᱥᱟ ᱢᱤᱥᱤ ᱠᱟᱛᱮᱫ ᱠᱚ ᱡᱚᱢᱟ ᱟᱞᱮ ᱥᱮᱫ ᱦᱚᱸ ᱚᱱᱟ ᱚᱱᱠᱟ ᱜᱮ᱾
ᱦᱮᱸ ᱟᱫᱚ ᱟᱞᱮ ᱥᱮᱫ ᱫᱚ ᱱᱚᱝ ᱟᱞᱮ ᱥᱮᱫ ᱫᱚ ᱴᱷᱤᱠ ᱚᱱᱠᱟ ᱟᱞᱮ ᱥᱮᱫ ᱦᱚᱸ ᱚᱱᱠᱟ ᱫᱚ ᱚᱱᱠᱟ ᱜᱮ ᱟᱫᱚ ᱟᱫᱚ ᱩᱱᱠᱩ ᱥᱤᱢ ᱠᱚ ᱤᱫᱤ ᱠᱚ ᱦᱩᱭᱩᱜᱼᱟ ᱟᱨᱠᱤ᱾ ᱦᱮᱸ ᱩᱱᱠᱩ ᱠᱚᱫᱚ ᱡᱷ ᱛᱚ ᱢᱟᱱᱮ ᱥᱳᱲᱮ ᱠᱚᱫᱚ ᱮᱠᱞᱟ ᱮᱠᱞᱟ ᱜᱮ ᱦᱳᱭᱳᱜᱼᱟ ᱟᱨᱠᱤ ᱟᱞᱮ ᱫᱚ ᱢᱟᱱᱮ ᱮᱠᱞᱟ ᱮᱠᱞᱟ᱾ ᱥᱤᱢ ᱩᱱᱤ ᱜᱮ ᱱᱟᱭᱠᱮ ᱵᱟᱵᱟᱭ ᱯᱩᱡᱟᱹ ᱠᱮᱫᱤ ᱭᱟᱭ ᱫᱤᱭᱮ ᱟᱫᱚ ᱩᱱᱤ ᱨᱮᱱ ᱥᱤᱢ ᱩᱱᱤ ᱜᱮᱭ ᱵᱟᱜᱟᱣ ᱮᱭᱟᱭ ᱛᱟᱦᱞᱮ ᱟᱫᱚ ᱯᱩᱡᱟᱹ ᱠᱚ ᱢᱩᱪᱟᱹᱫ ᱠᱟᱛᱮᱫ᱾ ᱟᱫᱚ ᱩᱱᱠᱩ ᱨᱚ ᱜᱮᱫ ᱠᱟᱛᱮᱜ ᱟᱫᱚ ᱱᱚᱛᱮ ᱫᱚ ᱡᱷᱚᱛᱚ ᱦᱚᱲ ᱫᱚ ᱦᱟᱸᱜ ᱛᱚ ᱛᱟᱦᱮᱸ ᱛᱚ ᱱᱚᱛᱮ ᱦᱚᱸᱛᱚ ᱛᱟᱦᱮᱸᱱ ᱦᱚᱭᱩᱼᱟ᱾ ᱛᱚ ᱩᱯᱟᱹ ᱥᱤᱭᱟᱹ ᱥᱤᱢ ᱠᱚ ᱵᱚᱦᱚᱜ ᱯᱩᱴᱩᱨ ᱠᱚ ᱟᱨ ᱡᱟᱦᱟ ᱥᱳᱞᱳ ᱟᱱᱟ ᱥᱤᱢ ᱠᱚᱠᱚ ᱛᱟᱦᱮᱱ ᱜᱮᱭᱟ ᱠᱚ ᱩᱱᱠᱩ ᱠᱚ ᱟᱨᱠᱤ ᱡᱟᱭᱦᱳᱠ ᱚᱱᱟ ᱥᱳᱲᱮ ᱨᱮᱱᱟᱜ ᱵᱮᱵᱚᱥᱛᱷᱟ ᱦᱩᱭᱩᱜᱼᱟ᱾ ᱟᱫᱚ ᱟᱞᱮ ᱫᱚ ᱚᱱᱮ ᱡᱟᱦᱟ ᱥᱤᱢ ᱠᱚᱢ ᱡᱟᱸᱦᱟᱭ ᱮᱢ ᱫᱟᱭ ᱟᱨ ᱠᱤ ᱛᱟᱦᱞᱮ ᱟᱫᱚ ᱱᱟᱹᱭᱠᱮ ᱟᱨ ᱜᱚᱸᱰᱮᱛ
ᱦᱩᱸ᱾
ᱩᱱᱠᱤ ᱟᱫᱚ ᱦᱟᱸᱜ ᱟᱞᱮ ᱫᱚ ᱵᱟᱨ ᱯᱟᱛᱲᱟ ᱠᱟᱛᱮᱫ ᱢᱤᱫ ᱯᱟᱛᱲᱟ ᱠᱟᱛᱮᱜ ᱵᱟᱨ ᱯᱟᱛᱲᱟ ᱨᱮ ᱞᱮ ᱟᱹᱜᱩ ᱦᱚᱴᱚ ᱟᱠᱤᱱᱟ᱾
ᱢᱟᱱᱮ ᱩᱱᱠᱤᱱ ᱫᱚ ᱠᱟᱹᱴᱤᱡ ᱰᱷᱮᱨ ᱵᱷᱟᱜᱽ ᱜᱚᱠᱤᱱ ᱧᱟᱢᱟ᱾
ᱢᱟᱱᱮ ᱟᱨᱠᱤ ᱩᱱᱠᱩ ᱫᱚ ᱢᱟᱱᱮ ᱯᱨᱚᱛᱮᱠ ᱚᱲᱟᱜ ᱚᱲᱟᱜ ᱟᱨᱠᱤ ᱡᱟᱸᱦᱟᱭ ᱡᱟᱸᱦᱟᱭ ᱟᱞᱮ ᱡᱮᱢᱚᱱ ᱟᱞᱮ ᱫᱚ ᱟᱞᱮ ᱦᱚᱸ ᱵᱟᱨ ᱚᱲᱟᱜ ᱢᱟᱱᱮ ᱵᱟᱨ ᱦᱚᱲ ᱞᱮ ᱮᱢᱟ ᱠᱤᱱᱟ ᱱᱟᱹᱭᱠᱮ ᱢᱤᱫᱴᱮᱱ ᱜᱚᱸᱰᱮᱛ ᱢᱤᱫ ᱴᱮᱱ᱾ ᱟᱨ ᱚᱱᱠᱟ ᱞᱮᱠᱟ ᱟᱞᱮ ᱥᱮᱫ ᱫᱚ᱾ ᱟᱨ ᱟᱫᱚ ᱟᱯᱮ ᱥᱮᱫ ᱫᱚ ᱚᱱᱟ ᱢᱟᱜ ᱢᱚᱸᱬᱮ ᱠᱚᱫᱚ ᱢᱮᱱᱟᱜ ᱜᱮᱭᱟ ᱥᱮ ᱵᱟᱝ-ᱟ ᱛᱟᱦᱞᱮ?
ᱤᱱᱟᱹᱜ ᱠᱷᱟᱱ ᱢᱟᱜ ᱢᱚᱸᱬᱮ ᱫᱚ ᱵᱟᱹᱱᱩᱜ ᱛᱟᱞᱮᱭᱟ ᱟᱞᱮᱭᱟᱜ ᱫᱚ ᱾ ᱟᱞᱮᱭᱟᱜ ᱫᱚ ᱱᱤᱛᱚᱜ ᱫᱚ ᱢᱟᱜ ᱢᱚᱸᱬᱮ ᱫᱚ ᱵᱟᱞᱮ ᱢᱟᱜ ᱢᱚᱸᱬᱮ ᱜᱮᱭᱟ᱾
ᱚ ᱟᱪᱪᱷᱟ ᱟᱞᱮ ᱫᱚ ᱢᱟᱜ ᱢᱚᱸᱬᱮ ᱦᱚᱸ ᱢᱮᱱᱟᱜ ᱛᱟᱞᱮ ᱜᱮᱭᱟ᱾
ᱚ ᱟᱪᱪᱷᱟ ᱤᱧ ᱦᱮᱸ ᱚᱱᱟ ᱫᱚ, ᱤᱧ ᱫᱚ ᱴᱷᱤᱠ ᱵᱟᱹᱧ ᱧᱮᱞ ᱟᱠᱟᱫᱟ ᱢᱟᱜ ᱢᱚᱸᱬᱮ ᱫᱚ ᱪᱮᱫ ᱞᱮᱠᱟ ᱩᱱᱟᱹᱜ ᱱᱤᱭᱚᱢ ᱠᱟᱨᱚᱱ ᱫᱚ ᱵᱟᱹᱧ ᱵᱟᱰᱟᱭᱼᱟ᱾ ᱥᱩᱫᱷᱩᱧ ᱵᱟᱲᱟᱭᱟ ᱡᱮ ᱮᱸᱜ ᱵᱟᱦᱟ ᱵᱚᱫᱚᱞ ᱛᱮ ᱡᱚᱠᱷᱚᱱ ᱵᱟᱦᱟ ᱨᱮᱫᱚ ᱦᱚᱸ ᱢᱟᱱᱮ ᱪᱷᱳᱴᱳ ᱫᱟᱲᱮ ᱠᱚ ᱞᱟᱜᱟᱜᱼᱟ ᱟᱨ ᱢᱟᱜ ᱢᱚᱸᱬᱮ ᱫᱚ ᱢᱟᱨᱟᱝ ᱫᱟᱲᱮ ᱠᱚ ᱞᱟᱜᱟᱜᱼᱟ ᱤᱱᱟᱹᱜᱮ ᱛᱚᱯᱷᱟᱛ ᱜᱮᱭᱟ ᱦᱚᱭᱛᱳ ᱾
ᱦᱮᱸ ᱦᱮᱸ ᱦᱮᱸ ᱦᱮ ᱚᱱᱟ ᱜᱮ ᱟᱨ ᱢᱟᱜ ᱢᱚᱸᱬᱮ ᱨᱮᱫᱚ ᱟᱨ ᱦᱚᱸ ᱢᱟᱨᱟᱝ ᱠᱚ ᱵᱚᱞ ᱛᱮ ᱟᱫᱚ ᱩᱱᱠᱩ ᱫᱚ ᱢᱮᱨᱚᱢ ᱠᱚ ᱮᱢ ᱠᱚ ᱦᱩᱭᱩᱜᱼᱟ ᱟᱨᱠᱤ᱾
ᱦᱮᱸ ᱦᱮᱸ ᱢᱟᱱᱮ ᱥᱮᱲᱟ ᱦᱳᱭ ᱦᱳᱭ᱾
ᱠᱚ ᱟᱨ ᱠᱤ ᱞᱟᱜᱟᱜ ᱟᱠᱚ ᱟᱨ ᱡᱟᱦᱟ ᱞᱮᱠᱟ ᱟᱹᱨᱤ ᱪᱟᱹᱞᱤ ᱠᱚ ᱞᱟᱹᱭ ᱦᱩᱭ ᱱᱟ ᱟᱨᱠᱤ ᱵᱟᱦᱟ ᱨᱮ ᱡᱟᱦᱟ ᱞᱮᱠᱟ ᱚᱱᱟ ᱦᱚᱸ ᱚᱱᱠᱟ ᱞᱮᱠᱟ ᱜᱮ ᱟᱨ ᱦᱮᱸ ᱢᱟᱱᱮ ᱚᱱᱟ
ᱚ ᱟᱪᱷᱟ ᱟᱨ ᱢᱤᱫ ᱴᱟᱝ ᱠᱩᱠᱞᱤ ᱛᱟᱦᱮ ᱠᱟᱱ ᱛᱤᱧᱟᱹ? ᱡᱮ ᱢᱚᱱᱮ ᱨᱮ ᱦᱮᱡ ᱜᱚᱫ ᱟᱹᱫᱤᱧᱟ ᱪᱮᱫ ᱱᱟᱸᱜ ᱠᱷᱟᱱ ᱢᱟᱜ ᱢᱚᱸᱬᱮ ᱨᱮᱫᱚ ᱢᱟᱨᱟᱝ ᱵᱩᱨᱩ ᱡᱟᱦᱮᱨ ᱮᱨᱟ ᱟᱨ ᱤᱭᱟᱹ ᱢᱚᱸᱬᱮ ᱠᱚ ᱛᱩᱨᱩᱭ ᱠᱚᱫᱚ ᱱᱟᱸᱜ ᱠᱷᱟᱱ ᱪᱮᱞᱮ ᱪᱮᱞᱮ ᱠᱚ ᱮᱢᱟ ᱠᱚ ᱜᱮᱭᱟ ᱢᱟᱱᱮ ᱪᱮᱫ ᱢᱟᱱᱮ ᱡᱷᱚᱛᱚ ᱜᱮ ᱱᱟᱜ ᱠᱷᱟᱱ ᱢᱮᱨᱚᱢ ᱜᱮ ᱠᱷᱟᱱ ᱢᱟᱱᱮ ᱚᱠᱟ ᱦᱳᱭ ᱚᱠᱟ ᱞᱮᱠᱟᱱ ᱢᱮᱨᱚᱢ?
ᱟᱪᱪᱷᱟ ᱟᱫᱚ ᱢᱮᱨᱚᱢ ᱫᱚ ᱚᱸᱰᱮ ᱫᱚᱠᱚ ᱛᱟᱦᱮᱱ ᱠᱟᱱᱟ ᱠᱚ ᱯᱩᱲ ᱯᱟᱴᱷᱟᱭ ᱛᱟᱦᱮᱱ ᱠᱟᱱᱟᱭ ᱟᱨ ᱢᱤᱫᱴᱮᱱ ᱛᱟᱦᱮᱸ ᱠᱟᱱᱟᱭ ᱜᱚᱞᱟ ᱯᱟᱴᱟ ᱟᱨ ᱢᱤᱫᱴᱮᱱ ᱛᱟᱦᱮᱸ ᱠᱟᱱᱟᱭ ᱜᱩᱞᱤ ᱯᱟᱹᱴᱷᱤ ᱛᱚ ᱡᱟᱦᱮ ᱢᱟᱨᱟᱝ ᱵᱩᱨᱩ ᱟᱵᱚᱨᱮᱱ ᱩᱱᱤ ᱫᱚᱭ ᱦᱟᱛᱟᱣᱮ ᱠᱟᱱᱟ ᱯᱩᱲ ᱯᱟᱴᱷᱟ᱾
ᱦᱮᱸ
ᱟᱨ ᱡᱟᱦᱟᱸᱭ ᱛᱟᱦᱮᱱ ᱠᱟᱱᱟᱭ ᱜᱩᱞᱤ ᱯᱟᱹᱴᱤ ᱩᱱᱤ ᱫᱚᱭ ᱦᱟᱛᱟᱣ ᱮ ᱠᱟᱱᱟ ᱡᱟᱦᱮᱨ ᱟᱭᱚ᱾ ᱟᱨ ᱛᱟᱦᱮᱱ ᱠᱟᱱᱟᱭ ᱵᱟᱹᱠᱤ ᱛᱟᱦᱮᱱᱟᱭ ᱜᱳᱞᱟ ᱵᱳ ᱜᱚᱞᱟ ᱯᱟᱴᱷᱟ ᱟᱨᱠᱤ ᱩᱱᱤ ᱫᱚᱭ ᱦᱟᱛᱟᱣᱮ ᱠᱟᱱᱟᱭ ᱢᱚᱬᱮ ᱠᱚ᱾ ᱢᱚᱬᱮ ᱠᱚ ᱛᱩᱨᱩᱭ ᱠᱚᱜ ᱟᱨᱠᱤ ᱚᱱᱠᱟ ᱟᱨᱠᱤ᱾ ᱩᱱᱠᱩ ᱫᱚ ᱟᱫᱚ ᱚᱱᱟ ᱫᱤᱱ ᱨᱮᱫᱚ ᱟᱞᱮ ᱦᱚᱸ ᱤᱭᱟᱹ ᱨᱮᱫᱚ ᱟᱹᱰᱤ ᱢᱟᱨᱟᱝ ᱩᱱᱫᱚ ᱠᱤᱱᱛᱩ ᱡᱷᱚᱛᱚ ᱜᱮ ᱢᱤᱫ ᱫᱷᱟᱣ ᱛᱮ ᱦᱩᱭᱩᱜ ᱛᱟᱞᱮᱭᱟ ᱟᱨᱠᱤ ᱩᱱᱫᱚ ᱵᱷᱚᱡᱽ ᱫᱚ ᱟᱨᱠᱤ
ᱱᱚᱣᱟ ᱟᱨᱠᱤ ᱟᱫᱚ ᱡᱟᱦᱟᱸ ᱠᱚ ᱜᱟᱱᱚᱜᱼᱟ ᱟᱨᱠᱤ ᱚᱱᱟ ᱜᱟᱱᱚᱜᱼᱟ ᱡᱤᱞ ᱠᱚᱫᱚᱞᱮ ᱥᱚᱲᱮᱭᱟᱞᱮ ᱟᱨ ᱡᱟᱦᱟᱸ ᱠᱚ ᱵᱟᱝ ᱜᱟᱱᱚᱜᱼᱟ ᱢᱮᱥᱟᱜ ᱟᱨᱠᱤ ᱡᱮᱢᱚᱱ ᱩᱱᱤ ᱡᱟᱦᱟᱸᱭ ᱟᱨᱠᱤ ᱜᱚᱞᱟ ᱯᱟᱴᱟ ᱢᱮᱱ ᱦᱩᱭᱱᱟ ᱟᱨᱠᱤ ᱩᱱᱤᱭᱟᱜ ᱡᱤᱞ ᱫᱚ ᱜᱚᱜᱚ ᱦᱚᱲ ᱫᱚ ᱵᱟᱝᱞᱮ ᱮᱢᱟ ᱠᱚᱣᱟᱞᱮ ᱟᱨᱠᱤ
ᱚ ᱟᱪᱪᱷᱟ ᱟᱪᱪᱷᱟ ᱚᱱᱟ ᱠᱚᱫᱚ ᱱᱤᱭᱚᱢ ᱨᱮ ᱦᱮᱱᱟᱜᱼᱟ᱾
ᱦᱮᱸ ᱦᱮᱸ ᱚᱱᱟ ᱠᱚᱫᱚ ᱵᱟᱠᱚ ᱡᱚᱢ ᱮᱢ ᱵᱟᱞᱮ ᱮᱢᱟ ᱠᱚᱣᱟ ᱟᱫᱚ ᱱᱚᱣᱟ ᱠᱚᱜᱮ ᱥᱳᱚᱲᱮ ᱦᱩᱭᱩᱜᱼᱟ᱾ ᱟᱨ ᱡᱟᱦᱟᱸ ᱚᱱᱟ ᱠᱚᱫᱚ ᱚᱱᱠᱟ ᱞᱮᱠᱟᱜᱮ ᱡᱟᱦᱟᱸᱭ ᱠᱚ ᱩᱯᱟᱹᱥ ᱠᱚᱠᱚ ᱛᱟᱦᱮᱱᱟᱠᱚ᱾ ᱩᱱᱠᱩ ᱠᱚᱜᱮ ᱚᱱᱟ ᱠᱚᱫᱚ ᱵᱷᱟᱹᱡᱤ ᱠᱟᱛᱮᱫ ᱠᱚ ᱵᱷᱟᱹᱡᱤ ᱠᱟᱛᱮᱫ ᱠᱚ ᱡᱚᱢᱟᱠᱚ ᱟᱨᱠᱤ᱾ ᱟᱫᱚ ᱦᱳᱭᱛᱳ ᱡᱩᱫᱤ ᱦᱚᱭᱛᱚ ᱚᱱᱠᱟ ᱞᱮᱠᱟ ᱥᱚᱢᱚᱭ ᱵᱟᱝ ᱦᱩᱭ ᱞᱮᱱᱟ ᱮᱸᱰᱮ ᱠᱷᱟᱱ ᱫᱚ ᱡᱤᱞ ᱠᱚᱜᱮ ᱦᱟᱹᱴᱤᱧ ᱦᱩᱭᱩᱜᱼᱟ ᱡᱟᱦᱟᱸᱭ ᱟᱨᱠᱤ ᱢᱤᱫᱴᱮᱱ ᱛᱟᱦᱮᱱ ᱠᱟᱱᱟᱭ ᱟᱨᱠᱤ᱾
ᱚ ᱟᱪᱪᱷᱟ ᱦᱩᱸ ᱦᱩᱸ᱾
ᱦᱩᱸ ᱟᱫᱚ ᱡᱟᱞᱮ ᱠᱚᱫᱚ ᱪᱮᱫᱠᱟ ᱯᱮ ᱡᱟᱞᱮ ᱜᱮᱭᱟ ᱯᱮ ᱟᱨᱠᱤ?
ᱟᱞᱮ
ᱛᱤᱱ ᱜᱷᱟᱹᱲᱤᱡ ᱚᱠᱛᱚᱣᱟ ᱛᱮ ᱢᱟᱱᱮ ᱟᱞᱮ ᱛᱚ ᱵᱟᱨ ᱯᱮ ᱯᱟᱲᱟ ᱛᱚ ᱟᱞᱮ ᱡᱟᱞᱮ ᱫᱚ ᱠᱤᱱᱛᱩ ᱟᱹᱰᱤ ᱨᱟᱹᱫᱠᱟᱹ ᱟᱹᱰᱤ ᱡᱳᱨ ᱜᱮ ᱦᱚᱭᱩᱜ ᱛᱟᱞᱮᱭᱟ ᱟᱨᱠᱤ ᱚᱱᱟ ᱨᱟᱹᱥᱠᱟᱹ ᱠᱚᱫᱚ᱾ ᱨᱚᱲ ᱟᱸᱡᱚᱢᱚᱜ ᱠᱟᱱᱟ ᱛᱚ᱾ ᱟᱸᱡᱚᱢᱚᱜ ᱠᱟᱱᱟ ᱛᱚ? ᱢᱮᱱᱫᱟᱹᱧ ᱨᱚᱲ ᱟᱸᱡᱚᱢᱚᱜ ᱠᱟᱱᱟ? ᱦᱮᱞᱳ᱾ ᱦᱮᱸ ᱦᱮᱸ ᱢᱮᱱᱫᱟᱹᱧ ᱨᱚᱲ ᱟᱸᱡᱚᱢᱚᱜ